ᱠᱮ
ᱦᱮᱸ ᱜᱚᱢᱠᱮ ᱟᱸᱡᱚᱢᱚᱜ ᱠᱟᱱᱟ
ᱦᱳᱭ ᱜᱚᱢᱠᱮ ᱡᱚᱦᱟᱨ ᱜᱮ
ᱦᱮᱸ ᱜᱚᱢᱠᱮ ᱡᱚᱦᱟᱨ ᱜᱮ ᱱᱟᱯᱟᱭ ᱵᱟᱲᱟ ᱜᱮᱛᱚ ᱜᱚᱢᱠᱮ
ᱦᱳᱭ ᱜᱚᱝᱠᱮ ᱮᱠᱟᱞ ᱱᱤᱛ ᱜᱷᱟᱹᱲᱤᱡ ᱫᱚ ᱱᱟᱯᱟᱭ ᱵᱟᱲᱟᱜ ᱜᱮ ᱢᱮᱱᱟᱜ ᱞᱮᱭᱟ ᱟᱫᱚ ᱜᱚᱝᱠᱮ ᱟ ᱟᱯᱮᱜᱮ ᱚᱠᱟᱞᱮ ᱞᱮᱠᱟ ᱢᱮᱱᱟᱜ ᱯᱮᱭᱟ ᱦᱟᱸᱜ
ᱜᱚᱝᱠᱮ ᱟᱹᱞᱤᱧ ᱦᱚᱸ ᱱᱟᱯᱟᱭ ᱟᱞᱮ ᱦᱚᱸ ᱱᱟᱯᱟᱭ ᱜᱮ ᱢᱮᱱᱟᱜ ᱞᱮᱭᱟ ᱜᱚᱝᱠᱮ ᱡᱚᱛᱚ ᱦᱚᱲ ᱚᱲᱟᱜ ᱨᱮᱱ ᱱᱟᱯᱟᱭ ᱛᱮ ᱱᱟᱯᱟᱭ ᱱᱤᱛ ᱫᱷᱟᱹᱵᱤᱡ ᱛᱚ ᱢᱮᱱᱟᱜ ᱞᱮᱭᱟ
ᱟᱪᱪᱷᱟ ᱜᱚᱝᱠᱮ ᱟᱹᱰᱤ ᱥᱟᱨᱦᱟᱣ ᱟᱫᱚ ᱜᱚᱢᱠᱮ ᱛᱤᱦᱤᱧ ᱫᱚ ᱟᱞᱟᱝ ᱫᱚᱞᱟᱝ ᱨᱚᱯᱚᱲᱟ ᱱᱚᱜᱼᱚ ᱱᱚᱣᱟ ᱡᱟᱦᱟᱸ ᱟᱵᱚᱣᱟᱜ ᱱᱚᱣᱟ ᱵᱩᱨᱩ ᱵᱚᱸᱜᱟ ᱢᱮᱱᱟᱜ ᱛᱟᱵᱚᱱᱟ ᱥᱟᱱᱛᱟᱲ ᱥᱟᱶᱛᱟ ᱨᱮ ᱟᱫᱚ ᱱᱚᱜᱼᱚ ᱱᱚᱣᱟ ᱵᱩᱨᱩ ᱵᱚᱸᱜᱟ ᱥᱮ ᱟᱨᱦᱚᱸ ᱱᱚᱜᱼᱚ ᱱᱚᱝᱠᱟᱱ ᱟᱡᱚᱫᱤᱭᱟᱹ ᱥᱮᱸᱫᱽᱨᱟ ᱠᱚ ᱱᱚᱜᱼᱚ ᱱᱚᱝᱠᱟᱱᱟᱜ ᱤᱫᱤᱠᱟ ᱠᱟᱛᱮᱜ ᱞᱟᱝ ᱨᱚᱯᱚᱲᱟ ᱦᱮᱸ ᱜᱚᱝᱠᱮ
ᱦᱮᱸ ᱜᱚᱝᱠᱮ ᱞᱟᱹᱭ ᱵᱤᱱ
ᱟᱫᱚ ᱜᱚᱝᱠᱮ ᱱᱚᱜᱼ ᱱᱚᱣᱟ ᱟᱡᱚᱫᱤᱭᱟᱹ ᱥᱮᱸᱫᱽᱨᱟ ᱟᱢᱮᱢ ᱪᱟᱞᱟᱣ ᱵᱟᱲᱟ ᱟᱠᱟᱱᱟ
ᱜᱚᱢᱠᱮ ᱪᱟᱞᱟᱣ ᱫᱚ ᱦᱮᱸ ᱜᱚᱢᱠᱮ ᱪᱟᱞᱟᱣ ᱵᱟᱲᱟ ᱦᱩᱭᱠᱟᱱᱟ ᱜᱚᱢᱠᱮ ᱡᱟᱦᱟᱸ ᱵᱟᱹᱭᱥᱟᱹᱠᱷ ᱠᱩᱱᱟᱹᱢᱤ ᱨᱮ ᱵᱚᱱ ᱪᱟᱞᱟᱜ ᱫᱚ ᱢᱤᱫ ᱫᱷᱟᱣ ᱜᱚᱢᱠᱮ ᱪᱟᱞᱟᱣ ᱵᱟᱲᱟ ᱦᱩᱭ ᱞᱮᱱᱟ ᱜᱚᱢᱠᱮ ᱟᱹᱵᱤᱱ ᱫᱚᱵᱤᱱ ᱪᱟᱞᱟᱣ ᱵᱟᱲᱟ ᱠᱟᱱᱟ ᱥᱮ
ᱦᱳᱭ ᱜᱚᱢᱠᱮ ᱮᱠᱟᱞ ᱪᱟᱞᱟᱜ ᱫᱚ ᱱᱟᱦᱟᱸᱜ ᱟᱹᱰᱤ ᱫᱤᱱ ᱠᱷᱚᱱ ᱜᱮ ᱢᱚᱱᱮ ᱠᱚᱫᱚ ᱨᱤᱠᱤᱲ ᱜᱚᱫᱚᱜ ᱠᱟᱱ ᱛᱟᱦᱮᱸᱫ ᱜᱮᱭᱟ ᱟᱫᱚ ᱱᱚᱜᱼᱚ ᱱᱚᱝᱠᱟ ᱚᱠᱛᱚ ᱠᱚ ᱵᱟᱝ ᱧᱟᱢ ᱠᱷᱟᱹᱛᱤᱨ ᱱᱟᱦᱟᱜ ᱜᱚᱢᱠᱮ ᱱᱚᱣᱟ ᱟᱡᱚᱫᱤᱭᱟᱹ ᱵᱩᱨᱩ ᱥᱮᱸᱫᱽᱨᱟ ᱫᱚ ᱱᱤᱛ ᱫᱷᱟᱹᱵᱤᱡ ᱛᱮ ᱵᱟᱝ ᱪᱟᱞᱟᱣ ᱦᱩᱭ ᱟᱠᱟᱱᱟ ᱟᱫᱚ ᱯᱩᱛᱷᱤ ᱯᱚᱛᱚᱵ ᱠᱚᱨᱮᱜ ᱜᱮ ᱱᱟᱦᱟᱜ ᱧᱮᱞ ᱦᱩᱭ ᱠᱟᱱᱟ ᱱᱚᱣᱟ ᱟᱡᱚᱫᱤᱭᱟᱹ ᱵᱩᱨᱩ ᱥᱮᱸᱫᱽᱨᱟ ᱫᱚ ᱵᱟᱝᱢᱟ ᱟᱹᱰᱤ ᱵᱚᱛᱚᱨᱟᱱᱟᱜ ᱜᱮᱭᱟ ᱟᱫᱚ ᱜᱚᱢᱠᱮ ᱟᱢ ᱡᱩᱫᱤ ᱚᱸᱰᱮᱢ ᱪᱟᱞᱟᱣ ᱟᱠᱟᱱ ᱠᱷᱟᱱ ᱚᱠᱟ ᱞᱮᱠᱟ ᱥᱟᱦᱚᱥᱮ ᱮᱢ ᱟᱴᱠᱟᱨ ᱠᱮᱫᱟ ᱥᱮ ᱱᱚᱣᱟ ᱵᱩᱨᱩ ᱥᱮᱸᱫᱽᱨᱟ ᱠᱟᱛᱮᱫ ᱚᱠᱟ ᱞᱮᱠᱟᱢ ᱵᱩᱡᱷᱟᱹᱣ ᱠᱮᱫᱟ ᱜᱚᱝᱠᱮ ᱞᱟᱹᱭ ᱛᱟᱞᱟᱝ ᱢᱮ
ᱜᱚᱢᱠᱮ ᱟᱹᱵᱤᱱ ᱡᱟᱦᱟᱸ ᱵᱤᱱ ᱢᱮᱱ ᱠᱮᱜᱼᱟ ᱟᱹᱰᱤ ᱵᱚᱛᱚᱨᱟᱱᱟᱜ ᱛᱚᱵᱮ ᱟᱹᱞᱤᱧ ᱦᱚᱸ ᱯᱚᱨᱛᱷᱚᱢ ᱫᱚ ᱞᱤᱧ ᱟᱸᱡᱚᱢ ᱞᱮᱫᱼᱟ ᱡᱮ ᱟᱡᱳᱫᱤᱭᱟᱹ ᱵᱩᱨᱩ ᱵᱤᱨ ᱥᱮᱸᱫᱽᱨᱟ ᱫᱚ ᱟᱹᱰᱤ ᱵᱚᱛᱚᱨᱟᱱᱟᱜ ᱛᱚᱵᱮ ᱡᱟᱦᱟᱸ ᱞᱮᱠᱟ ᱟᱹᱞᱤᱧ ᱞᱤᱧ ᱪᱟᱞᱟᱣᱮᱱ ᱛᱮᱞᱤᱧ ᱵᱩᱡᱽ ᱠᱮ ᱡᱮ ᱡᱟᱦᱟᱸ ᱞᱤᱧ ᱟᱸᱡᱚᱢ ᱞᱮᱫ ᱡᱮ ᱟᱹᱰᱤ ᱵᱚᱛᱚᱨ ᱜᱮᱭᱟ ᱛᱚᱵᱮ ᱚᱱᱠᱟ ᱫᱚ ᱜᱚᱢᱠᱮ ᱵᱟᱝ ᱚᱱᱠᱟᱜᱮ ᱤᱭᱟᱹ ᱜᱮᱭᱟ ᱩᱱᱟᱹᱜ ᱫᱚ ᱵᱟᱝ ᱵᱚᱛᱚᱨᱟ ᱜᱚᱢᱠᱮ
ᱟᱪᱪᱷᱟ ᱜᱚᱝᱠᱮ ᱟᱹᱰᱤ ᱥᱟᱨᱦᱟᱣ ᱱᱚᱜᱼᱚᱭ ᱱᱚᱝᱠᱟ ᱢᱤᱫᱴᱟᱝ ᱟᱹᱰᱤ ᱱᱟᱯᱟᱭ ᱵᱤᱱ ᱞᱟᱹᱭ ᱠᱮᱫᱟ ᱟᱫᱚ ᱜᱚᱢᱠᱮ ᱡᱟᱦᱟᱸᱮᱠᱟ ᱯᱩᱛᱷᱤ ᱯᱚᱛᱚᱵ ᱠᱚᱨᱮ ᱱᱟᱦᱟᱜ ᱟᱸᱡᱚᱢ ᱟᱠᱟᱱᱟ ᱵᱟᱝᱢᱟ ᱚᱸᱰᱮ ᱫᱚ ᱢᱮᱱᱟᱜ ᱠᱚ ᱱᱚ ᱱᱚᱝᱠᱟᱱ ᱵᱚᱛᱚᱨᱟᱱ ᱡᱤᱭᱟᱹᱞᱤ ᱦᱟᱹᱛᱤ ᱵᱟᱱᱟ ᱛᱟᱹᱨᱩᱵ ᱠᱚ ᱱᱚᱜᱼᱚ ᱱᱚᱝᱠᱟ ᱚᱱᱠᱟᱱ ᱡᱤᱭᱟᱹᱞᱤ ᱠᱚ ᱢᱮᱱᱟᱜ ᱠᱚᱣᱟ, ᱟᱫᱚ ᱜᱚᱢᱠᱮ ᱟᱵᱮᱱ ᱫᱚᱵᱮᱱ ᱪᱟᱞᱟᱣ ᱞᱮᱱᱟ? ᱟᱫᱚ ᱱᱚᱝᱠᱟᱱ ᱠᱚ ᱡᱤᱭᱟᱹᱞᱤ ᱵᱟᱹᱵᱤᱱ ᱧᱮᱞ ᱧᱟᱢ ᱞᱮᱫ ᱠᱚᱣᱟ ᱵᱟᱝ?
ᱩᱱ ᱠᱮᱭᱟ ᱵᱟᱹᱞᱤᱧ ᱧᱮᱞ ᱞᱮᱫ ᱠᱚᱣᱟ ᱱᱤᱭᱟᱹ ᱫᱷᱟᱣ ᱡᱟᱦᱟᱸ ᱪᱟᱞᱟᱣ ᱦᱩᱭ ᱞᱮᱱᱟ ᱾ ᱛᱚ ᱟᱹᱞᱤᱧ ᱫᱚ ᱚᱱᱠᱟ ᱵᱟᱹᱞᱤᱧ ᱧᱮᱞ ᱞᱮᱫ ᱠᱚᱣᱟ ᱾
ᱟᱪᱪᱷᱟ ᱟᱹᱰᱤ ᱥᱟᱨᱦᱟᱣ ᱾ ᱟᱫᱚ ᱱᱟᱜ ᱟᱨᱦᱚᱸ ᱠᱩᱠᱞᱤᱧ ᱫᱚᱦᱚᱭᱮᱫᱟ ᱾ ᱜᱚᱢᱠᱮ ᱱᱚᱰᱮ ᱫᱚᱧ ᱟᱸᱡᱚᱢ ᱠᱟᱫᱟ ᱡᱟᱦᱟᱸ ᱞᱮᱠᱟ ᱱᱚᱣᱟ ᱥᱮᱸᱫᱽᱨᱟ ᱡᱩᱫᱤ ᱠᱚ ᱪᱟᱞᱟᱜ ᱠᱷᱟᱱ ᱟᱫᱚ ᱟᱠᱭᱤᱡ ᱚᱲᱟᱜ ᱮᱨᱟᱣᱟᱫ ᱛᱤ ᱡᱷᱩᱨᱤ ᱠᱚ ᱛᱩᱫ ᱤᱫᱤᱭᱟ ᱾ ᱥᱮ ᱱᱚᱝᱠᱟᱱ ᱢᱮᱲᱦᱮᱫ ᱥᱟᱠᱟᱢ ᱠᱚᱠᱚ ᱛᱩᱫ ᱤᱫᱤᱭᱟ ᱾ ᱥᱟᱹᱨᱤᱜᱮ ᱜᱚᱢᱠᱮ ᱱᱚᱣᱟ ᱛᱤᱱᱟᱹᱜ ᱴᱟ ᱥᱟᱹᱨᱤ ᱜᱮᱭᱟ ᱾ ᱥᱟᱹᱨᱤᱜᱮ ᱠᱚ ᱛᱩᱫ ᱤᱫᱤ ᱛᱟᱠᱚᱣᱟ?
ᱜᱚᱢᱠᱮ ᱡᱟᱦᱟᱸ ᱟᱹᱞᱤᱧ ᱦᱚᱸ ᱞᱟᱦᱟ ᱫᱚᱞᱤᱧ ᱵᱟᱰᱟᱭ ᱠᱟᱱ ᱛᱟᱦᱮᱱᱟ ᱡᱮ ᱚᱱᱟ ᱠᱚᱠᱚ ᱛᱩᱫ ᱤᱫᱤᱭᱟ ᱾ ᱛᱩᱫ ᱠᱟᱛᱮᱫ ᱠᱚ ᱪᱟᱞᱟᱜᱼᱟ ᱾ ᱛᱚᱵᱮ ᱟᱹᱞᱤᱧ ᱡᱟᱦᱟᱸ ᱞᱤᱧ ᱪᱟᱞᱟᱣ ᱞᱮᱱᱟ ᱾ ᱛᱚᱵᱮ ᱵᱟᱹᱞᱤᱧ ᱛᱩᱫ ᱩᱴᱩ ᱞᱮᱫᱼᱟ ᱾ ᱥᱮ ᱵᱟᱹᱞᱤᱧ ᱧᱮᱞ ᱞᱮᱫ ᱠᱚᱣᱟ ᱛᱩᱫ ᱾ ᱟᱹᱞᱤᱧ ᱢᱟ ᱵᱟᱹᱞᱤᱧ ᱵᱟᱯᱞᱟ ᱟᱠᱟᱱᱟ ᱜᱚᱝᱠᱮ ᱾
ᱟᱪᱪᱷᱟ, ᱟᱹᱰᱤ ᱱᱟᱯᱟᱭ᱾ ᱟᱫᱚ ᱱᱚᱜᱼᱚ ᱱᱚᱣᱟ ᱠᱩᱠᱞᱤ ᱜᱮ ᱦᱟᱸᱜ ᱜᱚᱝᱠᱮ ᱤᱧ ᱮᱠᱟᱞ ᱵᱟᱰᱟᱭ ᱥᱟᱱᱟᱭᱮᱫᱤᱧ ᱛᱟᱦᱮᱱᱟ ᱡᱟᱦᱟᱸ ᱞᱮᱠᱟ ᱯᱩᱛᱷᱤ ᱯᱚᱛᱚᱵᱽ ᱠᱚᱨᱮ ᱧᱮᱞ ᱦᱩᱭ ᱠᱟᱱᱟ ᱚᱸᱰᱮ ᱫᱚ ᱱᱟᱦᱟᱜᱼᱼ ᱚᱡᱚᱫᱤᱭᱟᱹ ᱵᱩᱨᱩ ᱪᱟᱞᱟᱜ ᱞᱟᱹᱜᱤᱫ ᱛᱮᱫᱚ ᱮᱠᱟᱞᱼᱼ ᱱᱚᱣᱟ ᱠᱚ ᱞᱟᱹᱭᱟᱠᱚ ᱡᱟᱦᱟᱸ ᱚᱲᱟᱜ ᱮᱨᱟᱣᱟᱜᱼᱼ ᱠᱷᱚᱱ ᱦᱟᱜ ᱢᱮᱲᱦᱮᱫ ᱥᱟᱠᱟᱢ ᱠᱚᱠᱚ ᱤᱫᱤᱭᱟ, ᱟᱫᱚ ᱜᱚᱢᱠᱮ ᱛᱟᱦᱞᱮ ᱰᱟᱹᱜᱩᱣᱟᱹ ᱠᱚᱲᱟ ᱫᱚ ᱚᱠᱚᱭᱟᱜ ᱥᱟᱠᱚᱢ ᱠᱚ ᱤᱫᱤᱭᱟ ᱦᱮᱸ ᱥᱮ ᱪᱮᱫ?
ᱦᱮᱸ ᱜᱚᱢᱠᱮ ᱱᱤᱭᱟᱹ ᱦᱚᱸ ᱡᱚᱛᱷᱟᱛ ᱠᱟᱛᱷᱟ ᱜᱮ ᱵᱮᱱ ᱞᱟᱹᱭ ᱠᱟᱜᱼᱟ᱾
ᱦᱳᱭ ᱟᱫᱚ ᱡᱟᱦᱟᱸ ᱞᱮᱠᱟ ᱰᱟᱹᱜᱩᱣᱟᱹ ᱠᱚᱲᱟ ᱨᱮᱱ ᱛᱚ ᱱᱟᱦᱟᱜ ᱮᱨᱟ ᱫᱚ ᱵᱟᱹᱱᱩᱜ ᱠᱚᱣᱟ ᱟᱫᱚᱼᱼ ᱤᱧᱜᱤᱧ ᱢᱚᱱᱮᱭ ᱫᱟ ᱱᱮᱛᱟᱨ ᱫᱚ ᱡᱟᱹᱱᱤᱡᱼᱼ ᱱᱩᱠᱩ ᱫᱚ ᱵᱟᱝ ᱛᱩᱫ ᱞᱟᱜᱟᱣ ᱟᱠᱚᱣᱟ ᱱᱮᱠᱟ ᱛᱮᱜᱮ ᱠᱚ ᱪᱟᱞᱟᱣ ᱦᱮᱡ ᱫᱟᱲᱮᱭᱟᱜᱼᱟ ᱦᱮᱸ ᱥᱮ ᱜᱚᱝᱠᱮ? ᱦᱳᱭ ᱟᱫᱚ ᱜᱚᱝᱠᱮ ᱛᱟᱦᱞᱮ ᱱᱚᱜᱼᱚ ᱱᱚᱣᱟᱼᱼ ᱵᱩᱨᱩ ᱵᱤᱨ ᱥᱮᱸᱫᱽᱨᱟ ᱡᱟᱦᱟᱸ ᱢᱮᱱᱟᱜ-ᱟ ᱚᱡᱚᱫᱤᱭᱟᱹ ᱵᱩᱨᱩ ᱥᱮᱸᱫᱽᱨᱟ ᱟᱫᱚ ᱱᱚᱜᱼᱚ ᱱᱚᱣᱟ ᱥᱟᱶᱜᱮ ᱱᱟᱦᱟᱜ ᱱᱚᱜᱼᱚ ᱱᱚᱣᱟ ᱪᱟᱠᱚᱞᱛᱟᱹᱲᱤ ᱪᱷᱟᱛᱟ ᱠᱚ ᱛᱩᱞᱩᱡ ᱠᱟᱫᱟᱼᱼ ᱛᱚ ᱱᱚᱣᱟ ᱫᱚ ᱱᱟᱸᱦᱟᱜ ᱛᱤᱨᱞᱟᱹ ᱠᱚ ᱞᱟᱹᱜᱤᱫ ᱠᱟᱱᱟ ᱟᱫᱚ ᱜᱚᱢᱠᱮᱼᱼ ᱱᱚᱣᱟ ᱪᱟᱠᱚᱞᱛᱟᱹᱲᱤ ᱪᱷᱟᱛᱟ ᱟᱨ ᱱᱚᱣᱟ ᱚᱡᱚᱫᱤᱭᱟᱹ ᱵᱩᱨᱩ ᱥᱮᱸᱫᱽᱨᱟᱼᱼ ᱚᱠᱟ ᱞᱮᱠᱟᱱᱟ ᱱᱟᱸᱦᱟᱜ ᱱᱚᱣᱟ ᱡᱩᱫᱤ ᱵᱮᱱ ᱞᱟᱹᱭ ᱞᱮᱠᱷᱟᱱ ᱠᱟᱹᱴᱤᱡ ᱱᱟᱯᱟᱭ ᱠᱚᱜᱼᱟ᱾
ᱜᱚᱢᱠᱮ ᱟᱹᱞᱤᱧ ᱦᱚᱞᱤᱧ ᱟᱸᱡᱚᱢ ᱠᱟᱜᱼᱟ ᱡᱩᱫᱤᱼᱼ ᱫᱤᱞᱜᱟᱹᱨᱤᱭᱟᱹ ᱠᱚᱲᱟ ᱠᱟᱱ ᱠᱷᱟᱡᱮᱢ ᱠᱚᱲᱟ ᱦᱚᱯᱚᱱ ᱠᱟᱱ ᱠᱷᱟᱡ ᱫᱚ ᱟᱡᱳᱫᱤᱭᱟᱹ ᱵᱩᱨᱩ ᱵᱤᱨ ᱥᱮᱸᱫᱽᱨᱟ, ᱟᱨᱼᱼ ᱡᱩᱫᱤᱢ ᱠᱩᱲᱤ ᱠᱟᱱ ᱠᱷᱟᱡ ᱫᱚ ᱪᱟᱠᱚᱞᱛᱟᱹᱲᱤ ᱯᱟᱛᱟᱼᱼ ᱠᱷᱚᱱᱟᱜ ᱨᱩᱣᱟᱹᱲ ᱦᱤᱡᱩᱜ ᱢᱮ, ᱛᱚᱵᱮ ᱟᱹᱞᱤᱧ ᱫᱚᱼᱼ ᱪᱟᱠᱚᱞᱛᱟᱹᱲᱤ ᱯᱟᱛᱟ ᱫᱚᱼᱼ ᱟᱹᱣᱨᱤ ᱞᱤᱧ ᱪᱟᱞᱟᱜᱼᱟ ᱱᱤᱛ ᱫᱷᱟᱵᱤᱡ ᱛᱮ ᱪᱟᱞᱟᱜ ᱨᱮᱱᱟᱜ ᱢᱚᱱᱮ ᱫᱚ ᱢᱮᱱᱟᱜ ᱜᱮᱭᱟ ᱡᱩᱫᱤᱼᱼ ᱚᱱᱠᱟ ᱛᱟᱠ ᱠᱚ ᱧᱟᱢ ᱞᱮᱱᱠᱷᱟᱡ ᱪᱟᱞᱟᱣ ᱦᱩᱭᱩᱜᱼᱟ ᱜᱚᱢᱠᱮ᱾
ᱟᱪᱪᱷᱟ ᱟᱹᱰᱤ ᱱᱟᱯᱟᱭ᱾ ᱟᱫᱚ ᱡᱟᱹᱱᱤᱡ ᱠᱷᱟᱱ ᱡᱟᱦᱟᱸ ᱞᱮᱠᱟ ᱱᱚᱣᱟ ᱪᱟᱠᱚᱞᱛᱟᱹᱲᱤ ᱪᱷᱟᱛᱟ ᱟᱨ ᱱᱚᱣᱟ ᱚᱡᱚᱫᱤᱭᱟᱹ ᱵᱩᱨᱩ ᱠᱚ ᱛᱩᱞᱩᱡ ᱞᱮᱫᱟ ᱠᱚᱲᱟ ᱟᱨᱼᱼ ᱛᱤᱨᱞᱟᱹ ᱠᱚ ᱤᱫᱤ ᱠᱟᱛᱮᱜ ᱟᱫᱚ ᱱᱟᱦᱟᱜᱼᱼ ᱡᱟᱹᱱᱤᱡ ᱜᱚᱝᱠᱮ ᱪᱟᱠᱚᱞᱛᱟᱹᱲᱤ ᱪᱷᱟᱛᱟ ᱦᱚᱸ ᱡᱟᱹᱱᱤᱡ ᱵᱚ ᱛᱚᱨᱟᱱ ᱧᱚᱜ ᱜᱮ ᱛᱟᱦᱮᱸ ᱠᱟᱱᱟ ᱵᱟᱝᱢᱟ, ᱥᱟᱶᱛᱮ ᱱᱚᱣᱟ ᱚᱡᱚᱫᱤᱭᱟᱹ ᱵᱩᱨᱩ ᱥᱮᱸᱫᱽᱨᱟ ᱦᱚᱸᱼᱼ ᱟᱭᱢᱟ ᱞᱮᱠᱟᱱ ᱵᱤᱨ ᱡᱤᱭᱟᱹᱞᱤ ᱠᱚᱠᱚ ᱧᱟᱢᱚᱜ ᱠᱟᱱ ᱛᱟᱸᱦᱮᱱᱟ ᱱᱚᱝᱠᱟᱱ ᱵᱚᱛᱚᱨᱟᱱ ᱡᱤᱭᱟᱹᱞᱤ᱾ ᱦᱟᱹᱛᱤ, ᱵᱟᱱᱟ, ᱠᱩᱞ, ᱛᱟᱹᱨᱩᱵᱼᱼ ᱥᱟᱶᱛᱮ ᱱᱚᱜᱼᱚ ᱱᱚᱝᱠᱟᱱ ᱦᱟᱰᱜᱟᱨ ᱠᱩ ᱥᱟᱶᱛᱮ ᱱᱩᱠᱩ ᱵᱤᱨ ᱥᱩᱠᱼᱼ ᱩᱠᱨᱤ ᱱᱚᱝᱠᱟᱱ ᱠᱚᱠᱚ ᱧᱟᱢᱚᱜ ᱠᱟᱱ ᱛᱟᱦᱮᱸᱱᱟ ᱟᱫᱚ, ᱱᱚᱜᱼᱚ ᱱᱚᱝᱠᱟᱱ ᱵᱚᱛᱚᱨᱟᱱ ᱥᱮᱸᱫᱽᱨᱟ ᱛᱟᱦᱮᱸ ᱠᱟᱱᱟ ᱜᱚᱝᱠᱮ ᱞᱟᱦᱟ ᱛᱮᱫᱚ ᱡᱟᱹᱱᱤᱡ ᱠᱷᱟᱱ ᱵᱟᱝ?
ᱦᱮᱸ ᱜᱚᱝᱠᱮ ᱟᱹᱞᱤᱧ ᱦᱚᱸ ᱚᱱᱠᱟ ᱜᱮᱞᱤᱧ ᱟᱸᱡᱚᱢ ᱠᱟᱜᱼᱟ।
ᱟᱪᱪᱷᱟ ᱟᱫᱚ ᱜᱚᱢᱠᱮ ᱛᱟᱦᱚᱞᱮ ᱟᱯᱮ ᱫᱚ ᱥᱮᱸᱫᱽᱨᱟ ᱯᱮ ᱪᱟᱞᱟᱣ ᱞᱮᱱᱟ ᱚᱠᱟᱞᱮᱠᱟ ᱪᱤᱞᱤ ᱠᱚ ᱡᱤᱭᱟᱹᱞᱤ ᱠᱚᱯᱮ ᱟᱹᱜᱩ ᱠᱮᱫ ᱠᱚᱣᱟ ᱚᱸᱰᱮ ᱠᱷᱚᱱ ᱫᱚ ᱥᱮ ᱪᱮᱫ ᱠᱚᱯᱮ ᱥᱮᱸᱫᱽᱨᱟ ᱵᱟᱲᱟ ᱠᱮᱫᱟ?
ᱜᱚᱝᱠᱮ ᱡᱟᱦᱟᱸ ᱟᱞᱮ ᱥᱮᱸᱫᱽᱨᱟ ᱞᱮ ᱪᱟᱞᱟᱣ ᱞᱮᱱ ᱩᱱᱫᱚ, ᱡᱟᱦᱟᱸ ᱦᱟᱹᱛᱤ, ᱛᱟᱹᱨᱩᱵ, ᱟᱨᱦᱚᱸ ᱮᱢᱟᱱ ᱡᱤᱭᱟᱹᱞᱤ ᱡᱟᱦᱟᱸᱭ ᱵᱚᱛᱚᱨᱟᱱ ᱡᱤᱭᱟᱹᱞᱤ ᱵᱮᱱ ᱞᱟᱹᱭᱮᱫ ᱠᱟᱱ ᱫᱚ ᱩᱱᱠᱩᱣᱟᱜ ᱚᱱᱠᱟ ᱥᱟᱵᱟᱫᱽ ᱼᱼ ᱡᱮ ᱵᱟᱹᱞᱤᱧ ᱵᱩᱡᱷᱟᱹᱣ ᱞᱮᱜᱼᱟ, ᱛᱚᱵᱮ ᱟᱞᱮ ᱫᱚ ᱡᱟᱦᱟᱸᱭ ᱞᱮ ᱥᱮᱸᱫᱽᱨᱟ ᱞᱮᱫ ᱠᱚᱼᱼ
ᱠᱷᱤᱠᱲᱤ ᱫᱚ ᱧᱮᱞ ᱛᱤᱭᱳᱜ ᱞᱮᱫᱮᱭᱟᱞᱮ, ᱠᱤᱱᱛᱩ ᱵᱟᱞᱮ ᱵᱟᱞᱮ ᱥᱤᱠᱟᱹᱨ ᱫᱟᱲᱮᱭᱟᱫᱮᱭᱟ। ᱛᱚᱵᱮ ᱩᱱᱠᱩ ᱠᱩᱞᱟᱹᱭ ᱠᱚ ᱵᱤᱨ ᱥᱩᱠᱨᱤ ᱠᱚ ᱵᱤᱧ ᱠᱚᱜᱮ ᱵᱟᱹᱲᱛᱤ ᱠᱚ, ᱞᱮ ᱥᱮᱸᱫᱽᱨᱟ ᱞᱮᱫ ᱠᱚᱣᱟ ᱜᱚᱢᱠᱮ।
ᱟᱪᱪᱷᱟ ᱜᱚᱝᱠᱮ ᱮᱠᱟᱞ ᱟᱹᱰᱤ ᱱᱟᱯᱟᱭ ᱵᱩᱡᱷᱟᱹᱣ ᱮᱱᱟ। ᱟᱨᱦᱚᱸ ᱜᱚᱝᱠᱮ ᱱᱚᱝᱠᱟ ᱜᱮ ᱠᱟᱛᱷᱟ ᱠᱚᱫᱚ ᱞᱟᱝ ᱞᱟᱦᱟ ᱤᱫᱤᱭᱟ ᱟᱫᱚ, ᱡᱟᱦᱟᱸ ᱞᱮᱠᱟ ᱤᱧᱤᱧ ᱢᱚᱱᱮᱭᱫᱟ ᱡᱟᱹᱱᱤᱡ ᱠᱷᱟᱱ ᱟᱵᱚᱣᱟᱜ ᱫᱚ ᱱᱚᱜᱼᱚ ᱱᱚᱝᱠᱟ ᱥᱩᱫᱩ ᱵᱤᱨ ᱡᱤᱭᱟᱹᱞᱤ ᱥᱮᱸᱫᱽᱨᱟ ᱜᱮ ᱱᱟᱦᱟᱜ ᱥᱮᱸᱫᱽᱨᱟ ᱫᱚ ᱵᱟᱝ ᱠᱟᱱ ᱛᱟᱵᱚᱱᱟ ᱥᱟᱶᱛᱮ ᱱᱚᱣᱟ ᱥᱮᱸᱫᱽᱨᱟ ᱨᱮ ᱪᱟᱞᱟᱣ ᱠᱟᱛᱮ ᱟᱹᱰᱤ ᱟᱭᱢᱟ ᱴᱚᱴᱷᱟ ᱨᱮᱱ ᱦᱚᱲ ᱠᱚ ᱥᱟᱶ ᱧᱮᱯᱮᱞ ᱥᱟᱶᱛᱮ ᱨᱚᱯᱚᱲ, ᱥᱟᱶᱛᱮ ᱟᱵᱚ ᱱᱚᱜᱼᱚ ᱱᱚᱣᱟ, ᱵᱤᱨᱼᱵᱩᱨᱩ ᱠᱚᱨᱮ ᱟᱵᱚ ᱚᱠᱟ ᱞᱮᱠᱟᱱ ᱨᱟᱱ ᱢᱩᱨᱜᱟᱹᱱ ᱠᱚ ᱞᱟᱜᱟᱣ ᱟᱵᱚᱱᱟ, ᱡᱟᱹᱱᱤᱡ ᱠᱷᱟᱱ ᱱᱚᱜᱼᱱᱚᱣᱟ ᱥᱮᱸᱫᱽᱨᱟ ᱦᱚᱸ ᱡᱟᱹᱱᱤᱡ ᱱᱚᱣᱟ ᱥᱮᱸᱫᱽᱨᱟ ᱨᱮᱜᱮ ᱠᱚ ᱪᱟᱞᱟᱜ ᱠᱟᱱᱟ ᱥᱮ ᱪᱮᱫ ᱜᱚᱝᱠᱮ?
ᱦᱮᱸ ᱜᱚᱝᱠᱮ ᱨᱟᱱ ᱢᱩᱨᱜᱟᱹᱱ ᱡᱟᱦᱟᱸ ᱟᱵᱚᱣᱟᱜ ᱞᱟᱜᱟᱜᱼᱟ ᱞᱟᱹᱠᱛᱤ ᱞᱮᱠᱟᱱ ᱚᱱᱠᱟᱱᱟᱜ ᱠᱚᱦᱚᱸ ᱠᱚ ᱵᱟᱲᱟᱭ ᱡᱟᱦᱟᱸᱭ ᱠᱚ ᱵᱟᱲᱟᱭᱟ, ᱫᱟᱫᱩ ᱛᱟᱠᱚ, ᱜᱚᱲᱚᱢ ᱦᱟᱲᱟᱢ ᱛᱟᱠᱚ, ᱵᱟᱵᱟ ᱛᱟᱠᱚ, ᱠᱟᱠᱟ ᱛᱟᱠᱚ, ᱛᱚᱵᱮ ᱩᱱᱠᱩ ᱫᱚ ᱚᱱᱟᱠᱚ ᱟᱹᱜᱩ ᱞᱮᱫᱟ ᱟᱞᱮ ᱫᱚ ᱠᱚᱲᱟ ᱦᱚᱲ, ᱚᱱᱟ ᱠᱚᱨᱮᱱᱟᱜ ᱵᱟᱲᱟᱭ ᱩᱱᱟᱹᱜ ᱵᱟᱱᱩᱜᱼᱟ ᱛᱚᱵᱮ, ᱱᱤᱦᱟᱹᱛ ᱚᱱᱟ ᱠᱚᱫᱚ ᱵᱟᱲᱟᱭ ᱞᱟᱹᱠᱛᱤ ᱵᱟᱲᱟᱭ ᱦᱩᱭᱩᱜᱼᱟ ᱵᱟᱠᱷᱟᱡ ᱫᱚ, ᱪᱤᱠᱟᱹᱛᱮ ᱟᱵᱚ ᱦᱟᱯᱮᱱ ᱫᱤᱱ ᱨᱮᱱ ᱢᱟᱹᱭ ᱵᱟᱹᱵᱩ ᱠᱚ ᱵᱚᱱ ᱞᱟᱹᱭ ᱟᱠᱚᱣᱟ
ᱦᱳᱭ ᱜᱚᱝᱠᱮ ᱮᱠᱟᱞ ᱟᱹᱰᱤ ᱡᱚᱛᱷᱟᱛ ᱠᱟᱛᱷᱟᱱᱟᱜ ᱮᱢ ᱞᱟᱹᱭ ᱟᱠᱟᱫᱟ। ᱡᱟᱦᱟᱸ ᱞᱮᱠᱟ ᱱᱚᱜᱼᱚ ᱱᱚᱣᱟ ᱨᱟᱱ ᱢᱩᱨᱜᱟᱹᱱ ᱠᱚ ᱮᱠᱟᱞ ᱟᱵᱚ ᱱᱚᱣᱟ ᱠᱚ ᱵᱟᱲᱟᱭ ᱫᱚᱦᱚ ᱠᱟᱜ ᱦᱩᱭᱩᱜ ᱛᱟᱵᱚᱱᱟ, ᱟᱨ ᱱᱚᱣᱟ ᱵᱟᱲᱟᱭ ᱞᱟᱹᱜᱤᱫ ᱛᱮ ᱱᱟᱦᱟᱜ ᱤᱧ ᱫᱩᱧ ᱢᱚᱱᱮᱭᱟ ᱱᱩᱠᱩ ᱠᱩ ᱟᱵᱚᱨᱮᱱ ᱡᱟᱦᱟᱸᱭ ᱦᱟᱲᱟᱢ ᱩᱱᱠᱩ ᱢᱮᱱᱟᱜ ᱠᱚᱛᱟ ᱵᱚᱱᱟ ᱱᱟᱦᱟᱜ ᱥᱮ ᱜᱚᱲᱚᱢ ᱦᱟᱲᱟᱢ ᱠᱚ ᱱᱩᱠᱩ ᱥᱟᱶ ᱮᱠᱟᱞ ᱛᱮᱜᱮ ᱡᱚᱲᱟᱣ ᱜᱚᱫᱚᱜ ᱦᱩᱭᱩᱜ ᱛᱟᱵᱚᱱᱟ ᱟᱨ ᱵᱟᱝᱠᱷᱟᱱ ᱱᱚᱣᱟ ᱠᱚᱫᱚ ᱱᱟᱦᱟᱜ ᱵᱟᱵᱚᱱ ᱥᱮᱲᱟᱭᱟ᱾ ᱟᱨ ᱱᱚᱝᱠᱟ ᱜᱮ ᱧᱮᱞᱚᱜ ᱠᱟᱱᱟ, ᱟᱵᱚ ᱫᱚ ᱱᱩᱠᱩ ᱥᱟᱶ ᱵᱟᱹᱲᱛᱤ ᱵᱟᱵᱚᱱ ᱡᱚᱲᱟᱣ ᱜᱚᱫᱚᱜ ᱠᱟᱱᱛᱮ ᱱᱚᱜᱼᱚ ᱱᱚᱣᱟ ᱠᱚ ᱨᱟᱱ ᱢᱩᱨᱜᱟᱹᱱ ᱫᱚ ᱦᱭᱛᱳ ᱦᱟᱲᱟᱢᱮ ᱵᱟᱰᱟᱭ ᱛᱟᱦᱮᱸᱫ ᱟᱫᱚ ᱩᱱᱤ ᱫᱚ ᱡᱟᱦᱟᱸ ᱛᱤᱥ ᱱᱚᱣᱟ ᱫᱷᱩᱲᱤ ᱫᱷᱟᱹᱨᱛᱤ ᱠᱷᱚᱱᱮ ᱪᱟᱞᱟᱣ ᱮᱱᱠᱷᱟᱱ ᱟᱫᱚ ᱚᱱᱟ ᱨᱟᱱ ᱠᱚᱦᱚᱸ ᱩᱱᱤ ᱟᱡ ᱥᱟᱶᱛᱮ ᱤᱫᱤ ᱛᱚᱨᱟ ᱠᱮᱫᱟ, ᱟᱫᱚ ᱠᱚᱦᱚᱸ ᱵᱟᱝ ᱮ ᱞᱟᱹᱭ ᱦᱚᱴᱚᱣᱟᱜ ᱠᱚᱣᱟ ᱦᱮᱸ ᱥᱮ ᱪᱮᱫ ᱜᱚᱝᱠᱮ?
ᱦᱮᱸ ᱜᱚᱝᱠᱮ
ᱟᱫᱚ ᱚᱱᱟᱛᱤᱧ ᱢᱚᱱᱮᱭᱟ ᱡᱟᱦᱟᱸ ᱞᱮᱠᱟ ᱞᱟᱦᱟ ᱛᱮᱫᱚ ᱱᱟᱦᱟᱜ ᱠᱚ ᱠᱤᱥᱟᱹᱭᱮᱫ ᱛᱟᱦᱮᱱᱟ, ᱧᱤᱫᱟᱹ ᱵᱮᱲᱟ ᱥᱮ ᱛᱟᱨᱟᱥᱤᱧ ᱵᱮᱲᱟ ᱱᱟᱦᱟᱜ ᱨᱟᱪᱟ ᱠᱚᱨᱮ ᱜᱤᱛᱤᱡ ᱵᱟᱲᱟ ᱠᱟᱛᱮᱫ ᱡᱮ ᱦᱟᱲᱟᱢ ᱠᱚᱠᱚ ᱠᱩᱥᱟᱹᱭᱮᱫ ᱛᱟᱦᱮᱱᱟ ᱜᱤᱫᱽᱨᱟᱹ ᱠᱚᱠᱚ ᱟᱸᱡᱚᱢᱮᱫ ᱛᱟᱦᱮᱸᱱᱟ ᱱᱚᱜᱼᱚ ᱱᱚᱝᱠᱟᱱᱟᱜ ᱫᱚ ᱱᱮᱛᱟᱨ ᱫᱚ ᱵᱟᱝ ᱧᱮᱞᱚᱜ ᱠᱟᱱᱟ ᱥᱮ ᱟᱯᱮ ᱥᱮᱫ ᱫᱚ ᱢᱮᱱᱟᱜ ᱜᱮᱭᱟ ᱜᱚᱝᱠᱮ?
ᱜᱚᱝᱠᱮ ᱡᱟᱦᱟᱸ ᱟᱵᱮᱱ ᱵᱮᱱ ᱞᱟᱹᱭ ᱠᱮᱜᱼᱟ ᱡᱮ ᱟᱹᱭᱩᱵ ᱵᱮᱲᱟ ᱜᱚᱲᱚᱢ ᱦᱟᱲᱟᱢ᱾ ᱥᱮ ᱡᱟᱦᱟᱸ ᱠᱤᱥᱟᱹ ᱠᱚ ᱟᱸᱡᱚᱢᱮᱫ ᱠᱟᱱ ᱛᱟᱦᱮᱸᱱᱟ ᱱᱤᱛᱚᱜ ᱫᱚ ᱜᱚᱝᱠᱮ ᱚᱱᱟ ᱫᱚ ᱟᱞᱮ ᱥᱮᱫ ᱫᱚ ᱵᱟᱝ ᱧᱮᱞᱚᱜ᱾ ᱚᱱᱟ ᱜᱚᱢᱠᱮ ᱡᱟᱦᱟᱸ ᱱᱤᱛᱟᱨ ᱫᱚ ᱢᱳᱵᱟᱭᱤᱞ᱾ ᱢᱳᱵᱟᱭᱤᱞ ᱠᱚ ᱛᱩᱫ ᱠᱟᱱᱛᱮ ᱢᱳᱵᱟᱭᱤᱞ ᱛᱩᱫ ᱠᱟᱱᱛᱮ ᱚᱱᱟ ᱨᱮᱜᱮ ᱜᱤᱫᱽᱨᱟᱹ ᱫᱚ ᱯᱟᱹᱨᱠᱟᱹᱣ ᱠᱟᱱᱟ ᱠᱚ ᱟᱨᱠᱤ᱾ ᱛᱚᱵᱮ ᱱᱤᱛᱚᱜ ᱫᱚ ᱡᱟᱦᱟᱸ ᱟᱵᱮ ᱵᱮᱱ ᱞᱟᱹᱭ ᱠᱮᱜᱼᱟ᱾ ᱚᱱᱟ ᱫᱚ ᱵᱟᱝ ᱧᱮᱞᱚᱜ ᱠᱟᱱᱟ ᱛᱚᱵᱮ ᱟᱹᱞᱤᱧ ᱦᱚᱸ ᱱᱤᱭᱟᱹ ᱫᱚ ᱜᱚᱲᱚᱢ ᱦᱟᱲᱟᱢ ᱜᱚᱲᱚᱢ ᱵᱩᱰᱤ ᱴᱷᱮᱡ ᱞᱟᱦᱟᱛᱮ, ᱤᱧ ᱟᱸᱡᱚᱢ ᱵᱟᱲᱟ ᱞᱮᱫᱼᱟ ᱠᱟᱹᱭᱥᱟᱹ ᱠᱩ᱾ ᱥᱮ ᱜᱚᱲᱚᱢ ᱦᱟᱲᱟᱢ ᱜᱚᱲᱚᱢ ᱵᱩᱰᱤ ᱴᱷᱮᱡ ᱞᱤᱧ ᱜᱚᱞᱯᱷᱚ ᱠᱩ᱾ ᱟᱸᱡᱚᱢ ᱵᱟᱲᱟ ᱦᱩᱭᱞᱱᱟ ᱛᱚᱵᱮ ᱱᱤᱛᱚᱜ ᱫᱚ ᱡᱟᱦᱟᱸ ᱧᱮᱞᱚᱜ ᱠᱟᱱᱟ ᱚᱱᱠᱟ ᱫᱚ ᱵᱟᱝ ᱟ ᱜᱚᱝᱠᱮ᱾ ᱟᱯᱮ ᱥᱮ ᱜᱚᱝᱠᱮ ᱡᱟᱦᱟᱸ ᱱᱤᱭᱟᱹ ᱠᱚ ᱦᱩᱭᱩᱜ ᱠᱟᱱᱟ ᱥᱮ ᱵᱟᱝ ᱜᱚᱝᱠᱮ?
ᱦᱳᱭ ᱜᱚᱝᱠᱮ ᱮᱠᱟᱞ ᱞᱟᱦᱟ ᱛᱮᱫᱚ ᱟᱹᱰᱤ ᱵᱷᱟᱜᱤ ᱜᱤ ᱪᱟᱞᱟᱜ ᱠᱟᱱ ᱛᱟᱦᱮᱸᱱᱟ᱾ ᱟᱨ ᱤᱧ ᱫᱚᱧ ᱢᱚᱱᱮᱭᱟ ᱟᱵᱩ ᱡᱟᱦᱟᱸ ᱠᱩ ᱟᱵᱩᱣᱟᱜ ᱥᱟᱶᱛᱟ ᱨᱮᱭᱟᱜ ᱥᱮ ᱥᱮᱨᱣᱟ ᱨᱮᱭᱟᱜ ᱱᱟᱦᱟᱜ ᱱᱚᱜᱼᱚ ᱱᱚᱝᱠᱟ ᱨᱤᱛᱤ ᱱᱤᱛᱤ ᱠᱚ ᱛᱟᱦᱮᱸ ᱠᱟᱱ ᱛᱟᱵᱚᱱᱟ᱾ ᱦᱳᱭᱛᱳ ᱟᱹᱜᱤᱞ ᱵᱤᱫᱟᱹᱞ ᱨᱮᱱ ᱟᱵᱚᱨᱮᱱ ᱜᱚᱲᱚᱢ ᱦᱟᱲᱟᱢ ᱜᱚᱲᱚᱢ ᱵᱩᱲᱦᱤ ᱠᱚᱫᱚ ᱱᱚᱜᱼᱚ ᱱᱚᱝᱠᱟ ᱚᱞᱚᱜ ᱯᱟᱲᱦᱟᱜ ᱵᱟᱝᱠᱚ ᱵᱟᱲᱟᱭ ᱠᱟᱱ ᱛᱟᱦᱮᱸ ᱱᱚᱜ ᱛᱮ᱾ ᱱᱚᱜᱼᱚ ᱱᱚᱣᱟ ᱠᱤᱥᱟᱹ ᱠᱩᱫᱩᱢ ᱫᱟᱨᱟᱭ ᱛᱮᱜᱮ ᱟᱹᱰᱤ ᱟᱭᱢᱟ ᱡᱤᱱᱤᱥ ᱟᱵᱚᱣᱟᱜ ᱱᱚᱜᱼᱚ ᱱᱚᱣᱟ ᱥᱟᱶᱛᱟ ᱨᱮᱠᱚ ᱴᱤᱠᱟᱹᱣ ᱫᱚᱦᱚᱣ ᱠᱟᱫᱟ ᱟᱨ ᱱᱤᱝᱠᱟ ᱱᱤᱝᱠᱟ ᱛᱮᱜᱮ ᱟᱵᱚ ᱫᱷᱟᱹᱵᱤᱡ ᱱᱤᱛ ᱫᱷᱟᱹᱵᱤᱡ ᱛᱮ ᱥᱮᱴᱮᱨ ᱟᱹᱜᱩᱣ ᱠᱟᱱᱟ ᱜᱚᱢᱠᱮ ᱟᱨ ᱟᱵᱩ ᱦᱚᱸ ᱦᱳᱭᱛᱳ ᱱᱚᱜᱼᱚ ᱱᱚᱣᱟ ᱠᱤᱥᱟᱹ ᱟᱨ ᱠᱩᱫᱩᱢ ᱠᱚᱫᱚ ᱱᱟᱦᱟᱜ ᱟᱹᱰᱤ ᱞᱟᱹᱠᱛᱤᱭᱟᱱ ᱛᱟᱵᱚᱱ ᱜᱮᱭᱟ᱾ ᱟᱫᱚ ᱱᱟᱦᱟᱜ ᱡᱟᱦᱟᱸ ᱞᱮᱠᱟ ᱱᱤᱛᱚᱜ ᱫᱚ ᱧᱮᱞᱚᱜ ᱠᱟᱱᱟ ᱱᱚᱣᱟ ᱠᱚ ᱠᱤᱥᱟᱹ ᱠᱩᱫᱩᱢ ᱫᱚ ᱵᱟᱹᱭ ᱵᱟᱹᱭᱛᱮ ᱟᱫ ᱪᱟᱵᱟᱜ ᱠᱟᱱ ᱛᱟᱵᱚᱱᱟ᱾ ᱥᱮ ᱪᱮᱫ ᱜᱚᱝᱠᱮ?
ᱦᱮᱸ ᱜᱚᱝᱠᱮ ᱚᱱᱠᱟ ᱜᱤ᱾
ᱟᱫᱚ ᱜᱚᱝᱠᱮ ᱟᱯᱮ ᱥᱮᱫ ᱛᱚ ᱛᱟᱦᱚᱞᱮ ᱱᱚᱝᱠᱟ ᱵᱟᱠᱚ ᱠᱤᱥᱟᱹ ᱠᱩᱫᱩᱢ ᱵᱟᱲᱟᱭ ᱜᱮᱭᱟ?
ᱜᱚᱝᱠᱮ ᱱᱮᱛᱟᱨ ᱫᱚ ᱚᱱᱮ ᱞᱤᱧ ᱢᱮᱱᱠᱮᱜᱼᱟ ᱩᱱᱟᱹᱜ ᱵᱟᱝ ᱧᱮᱞᱚᱜ ᱠᱟᱱᱟ, ᱵᱟᱠᱚ ᱠᱤᱥᱟᱹ ᱠᱩᱫᱩᱢ ᱜᱮ ᱜᱚᱝᱠᱮ ᱫᱚ ᱪᱮᱫ᱾
ᱦᱳᱭ ᱜᱚᱝᱠᱮ ᱟᱫᱚ ᱟᱨᱦᱚᱸ ᱛᱟᱦᱚᱞᱮ ᱢᱤᱫᱴᱟᱝ ᱠᱩᱠᱞᱤᱧ ᱫᱚᱦᱚᱭᱫᱟ ᱱᱚᱜᱼᱚ ᱱᱚᱣᱟ ᱠᱤᱥᱟᱹ ᱠᱩᱫᱩᱢ ᱠᱚ ᱟᱵᱚ ᱛᱤᱱᱟᱹᱜᱴᱟ ᱟᱵᱚ ᱥᱚᱢᱟᱡ ᱨᱮᱥᱮ ᱥᱟᱶᱛᱟ ᱨᱮ ᱟᱵᱚᱣᱟᱜ ᱞᱟᱹᱠᱛᱤ ᱢᱤᱱᱟᱜ ᱛᱟᱵᱚᱱᱟ ᱜᱚᱝᱠᱮ?
ᱜᱚᱝᱠᱮ ᱱᱤᱭᱟᱹ ᱫᱚ ᱟᱵᱚᱣᱟᱜ ᱥᱚᱢᱟᱡ ᱨᱮ ᱟᱹᱰᱤ ᱢᱟᱨᱟᱝ ᱮᱱᱮᱢ ᱜᱮ ᱢᱮᱱᱟᱜ ᱠᱟᱫᱟ᱾ ᱥᱮ ᱟᱹᱰᱤ ᱞᱟᱹᱠᱛᱤᱭᱟᱱᱟᱜ ᱠᱟᱱᱟ ᱡᱩᱫᱤ ᱜᱚᱲᱚᱢ ᱦᱟᱲᱟᱢ ᱜᱚᱲᱚᱢ ᱵᱩᱰᱷᱤ ᱴᱷᱮᱡ ᱠᱷᱚᱱ ᱠᱤᱥᱟᱹ ᱠᱚ ᱵᱟᱵᱚᱱ ᱵᱟᱲᱟᱭ ᱞᱮᱠᱟ ᱚ ᱦᱟᱹᱡᱩᱜ ᱠᱟᱱ ᱯᱤᱲᱤ ᱨᱮᱱ ᱜᱤᱫᱟᱹᱨ ᱯᱤᱫᱟᱹᱨ ᱟᱵᱩ ᱦᱚᱸ ᱵᱟᱝᱵᱚᱱ ᱞᱟᱹᱭ ᱫᱟᱲᱮᱭᱟᱜᱼᱟ, ᱥᱮ ᱵᱟᱹᱭ ᱵᱟᱹᱭᱛᱮ ᱱᱤᱭᱟᱹ ᱡᱟᱦᱟᱸ ᱥᱤᱥᱴᱟᱢ ᱴᱟᱜ ᱟᱫᱚᱜᱼᱟ ᱟᱨᱠᱤ᱾ ᱜᱚᱝᱠᱮ ᱟᱵᱮᱱᱟᱜ ᱢᱚᱛ ᱛᱮ ᱞᱟᱹᱭ ᱞᱮᱠᱷᱟᱡ ᱵᱷᱟᱞᱤ ᱠᱚᱜᱼᱟ ᱞᱟᱹᱭ ᱵᱮᱱ ᱥᱮ᱾
ᱦᱳᱭ ᱜᱚᱝᱠᱮ, ᱤᱧᱦᱚ ᱱᱚᱠᱟ ᱜᱤᱧ ᱢᱚᱱᱮᱭᱟ ᱱᱟᱦᱟᱜ᱾ ᱱᱚᱣᱟ ᱠᱤᱥᱟᱹ ᱠᱩᱫᱩᱢ ᱫᱚ ᱡᱮᱦᱮᱛᱩ ᱟᱵᱚ ᱥᱮᱫᱟᱭ ᱡᱩᱜᱽ ᱠᱷᱚᱱᱜᱮ ᱱᱟᱦᱟᱜ ᱟᱭᱢᱟ ᱞᱮᱠᱟᱱ ᱡᱤᱱᱤᱥ ᱠᱚᱵᱚᱱ ᱥᱟᱵ ᱨᱟᱠᱟᱵ ᱫᱟᱲᱮᱣ ᱠᱟᱣᱫᱟ ᱱᱚᱜᱼᱚ ᱱᱚᱣᱟ ᱠᱤᱥᱟᱹ ᱠᱩᱫᱩᱢ ᱫᱟᱨᱟᱭ ᱛᱮ᱾ ᱫᱚᱧ ᱢᱚᱱᱮᱭᱫᱟ ᱱᱚᱣᱟ ᱠᱤᱥᱟᱹ ᱠᱩᱫᱩᱢ ᱠᱚᱫᱚ ᱵᱟᱝ ᱵᱟᱹᱜᱤ ᱞᱮᱠᱷᱟᱱ ᱜᱮ ᱦᱳᱭᱛᱳ ᱟᱨᱦᱚᱸ ᱛᱤᱱᱟᱹᱜ ᱮᱢ ᱠᱤᱥᱟᱹ ᱤᱫᱤᱭᱟ ᱥᱮ ᱛᱤᱱᱟᱹᱜ ᱮᱢ ᱠᱩᱫᱩᱢ ᱤᱫᱤᱭᱟ ᱤᱱᱟᱹᱜ ᱜᱤ ᱟᱨᱦᱚᱸ ᱱᱟᱣᱟ ᱱᱟᱣᱟ ᱡᱤᱱᱤᱥ ᱠᱚ ᱥᱮᱬᱟᱜᱼᱟ᱾ ᱟᱨ ᱚᱠᱟ ᱠᱚ ᱡᱤᱱᱤᱥ ᱦᱚᱭᱛᱳ ᱟᱵᱚ ᱟᱫ ᱟᱠᱟᱱ ᱛᱟᱵᱚᱱᱟ ᱱᱚᱜᱼᱚ ᱱᱚᱣᱟ ᱠᱚᱦᱚᱸ ᱤᱧᱤᱧ ᱢᱚᱱᱮᱭᱟ ᱱᱟᱦᱟᱜ ᱱᱚᱣᱟ ᱠᱤᱥᱟᱹ ᱠᱩᱫᱩᱢ ᱫᱟᱨᱟᱭ ᱛᱤᱜᱤ ᱱᱟᱦᱟᱜ ᱵᱚᱱ ᱯᱟᱸᱡᱟ ᱩᱰᱩᱝ ᱫᱟᱲᱮᱭᱟᱜᱼᱟ ᱜᱚᱝᱠᱮ ᱦᱚᱭᱛᱳ ᱩᱱᱫᱚ ᱚᱱᱮ ᱯᱩᱭᱞᱳ ᱨᱮᱜᱤᱧ ᱞᱟᱹᱭ ᱠᱮᱫᱟ᱾ ᱟᱵᱚᱨᱮᱱ ᱟᱹᱜᱤᱞ ᱦᱟᱯᱲᱟᱢ ᱠᱚ ᱚᱞᱚᱜ ᱯᱟᱲᱦᱟᱜ ᱦᱚᱭᱛᱚ ᱵᱟᱝᱠᱚ ᱵᱟᱲᱟᱭ ᱠᱟᱱ ᱛᱟᱦᱮᱱᱚᱜ ᱛᱮ ᱱᱚᱝᱠᱟ ᱵᱟᱝᱠᱚ ᱚᱞ ᱫᱟᱲᱮᱣ ᱠᱟᱣᱫᱟ᱾ ᱛᱚᱵᱮ ᱞᱟᱹᱭ ᱞᱟᱹᱭ ᱛᱮᱜᱮ ᱱᱚᱜᱼᱚ ᱱᱚᱝᱠᱟ ᱱᱤᱛᱚᱝ ᱫᱷᱟᱹᱵᱤᱡ ᱛᱮᱠᱚ ᱥᱮᱴᱮᱨ ᱟᱹᱜᱩ ᱟᱠᱟᱫᱟ ᱥᱮᱪᱮᱫ ᱜᱚᱝᱠᱮ
ᱦᱮᱸ ᱜᱚᱢᱠᱮ
ᱟᱫᱚ ᱜᱚᱝᱠᱮ ᱛᱟᱦᱚᱞᱮ ᱡᱚᱢ ᱵᱟᱲᱟ ᱠᱚᱫᱚ ᱦᱩᱭ ᱮᱱᱟ?
ᱜᱚᱢᱠᱮ ᱡᱟᱦᱟᱸ ᱡᱚᱢ ᱫᱚ ᱦᱟᱱᱮ ᱛᱤᱠᱤᱱ ᱵᱮᱲᱟᱨᱮ ᱡᱚᱢ ᱦᱩᱭᱞᱮᱱᱟ ᱜᱚᱢᱠᱮ ᱱᱤᱛᱚᱜ ᱫᱚ ᱪᱚᱸᱫᱟ ᱵᱟᱲᱟ ᱦᱩᱭ ᱟᱠᱟᱱᱟ ᱡᱚᱢ ᱦᱩᱭᱩᱜᱼᱟ ᱦᱟᱜ
ᱟᱪᱪᱷᱟ ᱜᱚᱝᱠᱮ ᱟᱞᱮ ᱦᱚᱸ
ᱜᱚᱝᱠᱮ ᱟᱯᱮ ᱫᱚᱯᱮ ᱤᱥᱤᱱ ᱵᱟᱲᱟ ᱠᱮᱜᱼᱟ ᱥᱮ ᱵᱟᱝ
ᱦᱳᱭ ᱜᱚᱝᱠᱮ ᱟᱫᱚ ᱤᱥᱤᱱ ᱫᱚ ᱟᱞᱮ ᱦᱚᱸ ᱛᱤᱠᱤᱱ ᱵᱮᱲᱟ ᱨᱮᱜᱮ ᱡᱚᱢ ᱫᱚᱞᱮ ᱡᱚᱢ ᱟᱠᱟᱫᱟ ᱟᱫᱚ ᱤᱱᱟᱹ ᱥᱟᱶᱛᱮ ᱛᱮ ᱛᱟᱨᱟᱥᱤᱧ ᱵᱮᱲᱟ ᱫᱚ ᱱᱟᱦᱟᱜ ᱠᱷᱟᱹᱡᱟᱹᱲᱤ ᱠᱚᱞᱮ ᱡᱚᱢ ᱵᱟᱲᱟ ᱠᱮᱫ ᱛᱮ ᱟᱫᱚ ᱱᱤᱛᱚᱜ ᱫᱚ ᱫᱩᱲᱩᱵ ᱵᱟᱲᱟ ᱦᱩᱭ ᱠᱟᱱᱟ᱾ ᱟᱫᱚ ᱜᱚᱢᱠᱮ ᱟᱹᱰᱤ ᱱᱟᱯᱟᱭ ᱵᱩᱡᱷᱟᱹᱣ ᱮᱱᱟ ᱱᱚᱝᱠᱟ ᱟᱢ ᱥᱟᱶ ᱨᱚᱯᱚᱲ ᱠᱟᱛᱮᱫ ᱛᱚ ᱛᱤᱦᱤᱧ ᱫᱚ ᱱᱤᱝᱠᱟ ᱜᱮᱞᱟᱝ ᱨᱚᱯᱚᱲᱟ ᱦᱳᱭ
ᱦᱮᱸ ᱜᱚᱝᱠᱮ ᱟᱹᱵᱤᱱ ᱥᱟᱶ ᱦᱚᱸ ᱜᱚᱝᱠᱮ ᱜᱟᱞᱢᱟᱨᱟᱣ ᱠᱟᱛᱮᱜ ᱟᱹᱰᱤ ᱢᱚᱸᱡᱽ ᱞᱤᱧ ᱵᱩᱡᱷᱟᱹᱣ ᱠᱮᱫᱼᱟ᱾ ᱡᱩᱫᱤ